ᱦᱮᱸᱮ ᱾ ᱦᱮᱞᱳ ᱾ ᱦᱮᱸ ᱫᱟᱫᱟ ᱡᱚᱦᱟᱨ ᱜᱮ ᱾ ᱦᱮᱸ ᱛᱟᱦᱚᱞᱮ ᱱᱤᱛᱚᱜ ᱫᱚ ᱪᱮᱫ ᱠᱚᱯᱮ ᱪᱤᱠᱟᱹᱭᱮᱼᱟ ᱾
ᱦᱮᱸ ᱱᱤᱛ ᱫᱚ ᱱᱚᱜᱼᱚᱭ ᱵᱟᱹᱫ ᱥᱮ ᱾ ᱪ ᱥᱯᱲᱟᱣᱱᱟ
ᱟᱪᱷᱟ ᱾ ᱟᱞᱮ ᱫᱚ ᱾ ᱟᱞᱮ ᱦᱚᱸ ᱱᱚᱜᱼᱚᱭ ᱤᱥᱤᱱ ᱵᱟᱥᱟᱝ ᱠᱚ ᱦᱩᱭ ᱠᱟ ᱠᱟᱛᱮᱫ ᱦᱟᱸᱜ ᱡᱚᱢ ᱵᱟᱲᱟᱭ ᱞᱟᱹᱜᱤᱫᱚᱜᱼᱟᱞᱮ ᱾
ᱪᱮᱫ ᱡᱚᱛᱚ ᱤᱥᱤᱱ ᱵᱟᱥᱟᱝ ᱠᱚᱼᱟ ᱛᱮᱦᱤᱧ ᱫᱚ ᱾
ᱛᱮᱦᱮᱧ ᱫᱚ ᱦᱩᱭᱩᱜ ᱠᱟᱱᱟ ᱾ ᱫᱟᱠᱟ ᱟᱨ ᱦᱩᱭᱩᱜ ᱠᱟᱱᱟ ᱩᱛᱩ ᱫᱚ ᱤᱥᱤᱱ ᱠᱟᱫᱟᱞᱮ ᱡᱮᱢᱚᱱ ᱜᱟᱲᱟᱜ ᱞᱮ ᱠᱚᱨᱟᱣ ᱠᱟᱫᱟ ᱟᱨ ᱦᱩᱭᱩᱜ ᱾ ᱠᱟᱱᱟ ᱜᱟᱹᱫᱷᱟᱹᱨᱤ ᱠᱷᱟᱰᱟ ᱟᱨ ᱟᱞᱩ ᱞᱮ ᱩᱛᱩ ᱟᱠᱟᱫᱟ ᱾
ᱟᱫᱚᱤᱥ ᱵ ᱛᱚᱵ
ᱟᱞᱮ ᱫᱚ ᱱᱟᱦᱟᱜ ᱛᱮᱦᱤᱧ ᱫᱚ ᱟᱞᱮ ᱫᱚ ᱛᱮᱦᱤᱧ ᱫᱚ ᱱᱟᱦᱟᱜ ᱾ ᱫᱟᱹᱞ ᱨᱮ ᱨᱟᱹᱥᱩ ᱠᱟᱫᱟ ᱟᱨ ᱦᱟᱹᱠᱩᱟᱨ ᱟᱞᱩ ᱞᱮ ᱵᱟᱡᱟᱣ ᱟᱠᱟᱫᱟ ᱾
ᱟᱪᱷᱟ ᱾ ᱦᱮᱸ ᱦᱮᱸ᱾
ᱦ
ᱫᱟᱫᱟ ᱞᱟᱹᱭᱮᱫ ᱟᱹᱧ ᱡᱮ ᱠᱟᱴᱟ ᱠᱟᱴᱟ ᱨᱚᱲ ᱟᱸᱡᱚᱢᱚᱜ ᱠᱟᱱᱟ ᱾ ᱦᱮᱸ ᱢᱟ ᱫᱚᱥᱨᱟ ᱢᱮᱱ ᱢᱮ ᱪᱮᱜ ᱮᱢ ᱞᱟᱹᱭᱮᱫ ᱛᱟᱦᱮᱸᱜᱼᱟ? ᱚᱦᱚ ᱦᱮᱸ ᱟᱞᱮ ᱥᱮᱱ ᱫᱚ ᱦᱩᱭᱩᱜ ᱠᱟᱱᱟ ᱜᱟᱰᱟ ᱫᱚ ᱢᱮᱱᱟᱜ ᱜᱮᱭᱟ ᱜᱟᱰᱟ ᱠᱚ ᱱᱟᱹᱭ ᱢᱮᱱᱟᱜ ᱟᱠᱟᱫ ᱫᱟᱜ ᱠᱤᱱᱛᱩ ᱵᱩᱨᱩ ᱫᱚ ᱵᱟᱹᱱᱩᱜ ᱟᱠᱟᱜᱼᱟ ᱟᱞᱮ ᱥᱩᱨ ᱨᱮ ᱫᱚ᱾ ᱟᱞᱮ ᱥᱮᱫ ᱵᱩᱨᱩ ᱧᱮᱞ ᱞᱟᱹᱜᱤᱫ ᱫᱚ ᱦᱩᱭᱩᱜ ᱠᱟᱱᱟ ᱥᱟᱺᱜᱤᱧ ᱪᱟᱞᱟᱜ ᱞᱟᱜᱟᱣ ᱟᱞᱮᱭᱟ
ᱦᱚᱭ ᱟᱞᱮ ᱠᱚᱫᱚ ᱱᱟᱦᱟᱜ ᱱᱚᱛᱮ ᱫᱚ ᱴᱟᱺᱰᱤ ᱫᱤᱥᱚᱢ ᱠᱟᱱᱟ ᱵᱩᱨᱩ ᱠᱚ ᱫᱚ ᱵᱟᱹᱱᱩᱜᱼᱟ᱾ ᱱᱚᱛᱮ ᱫᱚ ᱡᱷᱟᱨᱱᱟ ᱜᱟᱰᱟ ᱠᱚ ᱜᱮ ᱢᱮᱱᱟᱜᱼᱟ᱾
ᱚᱦᱚ ᱦᱚᱭ ᱦᱚᱭ ᱛᱟᱦᱚᱞᱮ ᱫᱟᱫᱟ ᱦᱮᱸ ᱦᱮᱸ ᱟᱞᱮ ᱥᱮᱱ ᱦᱚᱸ ᱡᱷᱟᱨᱱᱟ ᱠᱚ ᱫᱚ ᱡᱷᱟᱨᱱᱟ ᱵᱚᱞᱛᱮ ᱢᱮᱱᱟᱜᱼᱟ ᱟᱠᱟᱜᱼᱟ ᱡᱟᱦᱟᱸ ᱫᱚ ᱦᱩᱭᱩᱜ ᱠᱟᱱᱟ ᱵᱟᱹᱫᱽ ᱠᱚᱨᱮ ᱠᱷᱚᱱ ᱚᱸᱰᱚᱝ ᱠᱚᱜᱼᱟ ᱫᱟᱜ ᱠᱚ ᱚᱱᱟ ᱡᱟᱦᱟᱸ ᱫᱚ ᱦᱩᱭᱩᱜ ᱠᱟᱱᱟ ᱠᱟᱹᱢᱤ ᱫᱤᱱ ᱠᱚ ᱪᱟᱞᱟᱣ ᱞᱮᱱ ᱠᱷᱟᱱ ᱚᱱᱟ ᱚᱱᱟ ᱨᱟᱱ ᱫᱟᱜ ᱡᱷᱟᱨᱱᱟ ᱨᱮᱱᱟᱜ ᱫᱟᱜ ᱠᱚ ᱜᱮ ᱧᱩᱸ ᱵᱟᱲᱟ ᱦᱩᱭᱩᱜᱼᱟ ᱡᱷᱟᱨᱱᱟ ᱨᱮᱱᱟᱜ ᱫᱟᱜ ᱛᱮ ᱫᱚ ᱫᱚᱢᱮ ᱨᱮᱭᱟᱲᱟ ᱟᱹᱰᱤ ᱥᱤᱵᱤᱞ ᱜᱮᱭᱟ ᱮᱢᱱᱤ ᱛᱮᱜᱮ᱾
ᱦᱮᱸ
ᱦᱮᱸ ᱛᱟᱦᱞᱮ ᱫᱟᱫᱟ ᱟᱯᱮ ᱫᱚ ᱦᱩᱭᱩᱜ ᱠᱟᱱᱟ ᱱᱚᱜᱼᱚᱭ ᱛᱚ ᱟᱹᱰᱤ ᱜᱟᱱ ᱱᱤᱛᱚᱜ ᱫᱚ ᱫᱟᱨᱮ ᱠᱚ ᱧᱮᱞ ᱛᱮᱦᱚᱸ ᱫᱚᱢᱮ ᱫᱚ ᱵᱟᱝ ᱧᱮᱞᱚᱜ ᱠᱟᱱᱟ ᱢᱟᱨᱟᱝ ᱫᱟᱨᱮ ᱠᱚ ᱛᱟᱹᱵᱩ ᱮᱱᱛᱮ ᱨᱮᱦᱚᱸ ᱟᱯᱮ ᱥᱮᱫ ᱨᱮ ᱫᱚ ᱪᱮᱫ ᱫᱟᱨᱮ ᱠᱚ ᱢᱮᱱᱟᱜ ᱜᱮᱭᱟ ᱥᱮ ᱪᱮᱫ ᱡᱚ ᱵᱤᱞᱤ ᱫᱟᱨᱮ ᱠᱚ ᱢᱮᱱᱟᱜ ᱟᱠᱟᱜᱼᱟ ᱪᱮᱫ ᱠᱚᱯᱮ ᱨᱚᱦᱚᱭ ᱟᱠᱟᱫᱟ᱾
ᱦᱮᱸ ᱱᱚᱛᱮ ᱫᱚ ᱱᱟᱦᱟᱜ ᱫᱟᱹᱭ ᱵᱟᱹᱱᱩᱜᱼᱟ ᱚᱱᱠᱟ ᱮᱴᱟᱜ ᱢᱚᱸᱡᱽ ᱢᱚᱸᱡᱽ ᱫᱟᱨᱮ ᱫᱚ ᱫᱟᱨᱮ ᱠᱚᱫᱚ ᱠᱚᱢ ᱫᱷᱟᱨᱟ ᱜᱮᱭᱟ ᱱᱚᱛᱮ ᱫᱚ᱾ ᱡᱟᱦᱟᱸ ᱞᱮᱠᱟ ᱩᱞ ᱠᱟᱱᱴᱷᱟᱲ᱾ ᱠᱷᱤᱡᱩᱨ ᱱᱟᱨᱠᱚᱲ ᱠᱚ ᱤᱱᱟᱹ ᱠᱚ ᱢᱮᱱᱟᱜ ᱜᱮᱭᱟ ᱵᱚᱞᱮ ᱠᱚᱢ ᱫᱷᱟᱨᱟ ᱢᱮᱱᱟᱜᱼᱟ ᱥᱟᱺᱜᱤᱧ ᱫᱷᱟᱨᱟ ᱫᱚ
ᱚᱦᱚ ᱚᱦᱚ ᱛᱟᱦᱞᱮ ᱚᱱᱟ ᱟᱯᱮ ᱥᱮᱱ ᱫᱚ ᱤᱭᱟᱹ ᱪᱮᱫ ᱠᱚ ᱞᱟᱹᱭᱟ᱾ ᱩ ᱤᱭᱟᱹ ᱢᱟᱛᱠᱚᱢ ᱫᱟᱨᱮ ᱠᱚᱫᱚ ᱢᱮᱱᱟᱜ ᱜᱮᱭᱟ ᱥᱮ ᱵᱟᱝ ᱢᱟᱛᱠᱚᱢ ᱫᱟᱨᱮ ᱠᱚ ᱱᱚᱜᱼᱚᱭ ᱵᱟᱲᱮ ᱫᱟᱨᱮ ᱠᱚ᱾ ᱟᱨ ᱥᱟᱨᱡᱚᱢ ᱫᱟᱨᱮ ᱠᱚ?
ᱦᱮᱸ ᱱᱚᱛᱮ ᱢᱮᱱᱟᱜ ᱜᱮᱭᱟ ᱵᱚᱞᱮ ᱠᱚᱢ ᱫᱷᱟᱨᱟ ᱜᱮᱭᱟ ᱱᱚᱛᱮ ᱫᱚ᱾
ᱟᱪᱪᱷᱟ ᱦᱚᱭ ᱦᱮᱸ ᱦᱮᱸ ᱟᱞᱮᱭᱟᱜ ᱫᱚ ᱦᱩᱭᱩᱜ ᱠᱟᱱᱟ᱾ ᱦᱚᱭ
ᱟᱹᱰᱤ ᱡᱟᱹᱥᱛᱤ ᱫᱷᱟᱨᱟ ᱢᱮᱱᱟᱜᱼᱟ ᱛᱚ ᱟᱨ ᱱᱚᱛᱮ ᱫᱚ᱾
ᱦᱚᱭ ᱚᱦᱚ ᱦᱩᱸ ᱦᱩᱸ ᱟᱞᱮ ᱥᱮᱱ ᱫᱚ ᱦᱩᱭᱩᱜ ᱠᱟᱱᱟ᱾ ᱦᱚᱭ ᱟᱞᱮ ᱚᱲᱟᱜ ᱨᱮᱫᱚ ᱦᱩᱭᱩᱜ ᱠᱟᱱᱟ ᱩᱞ ᱫᱟᱨᱮ ᱢᱮᱱᱟᱜ ᱟᱠᱟᱫᱟ ᱠᱟᱱᱴᱷᱟᱲ ᱫᱟᱨᱮ ᱢᱮᱱᱟᱜ ᱠᱟᱫᱟ ᱛᱟᱯᱚᱨᱮ ᱦᱚᱭ ᱦᱩᱭᱩᱜ ᱠᱟᱱᱟ ᱯᱤᱭᱟᱹᱨᱤ ᱫᱟᱨᱮ ᱢᱮᱱᱟᱜ ᱟᱠᱟᱫᱟ ᱞᱮᱵᱩ ᱫᱟᱨᱮ ᱠᱚ ᱢᱮᱱᱟᱜ ᱟᱠᱟᱫ ᱜᱮᱭᱟ᱾
ᱦᱮᱸ ᱟᱨ ᱦᱩᱭᱩᱜ ᱠᱟᱱᱟ ᱥᱤᱧᱡᱚ ᱫᱟᱨᱮ ᱠᱚ ᱢᱮᱱᱟᱜ ᱜᱮᱭᱟ ᱡᱚᱢ ᱞᱟᱹᱜᱤᱫ᱾ ᱱᱚᱜᱼᱚᱭ ᱛᱚ ᱥᱤᱛᱩᱝ ᱫᱤᱱ ᱫᱚ ᱦᱩᱭᱩᱜ ᱠᱟᱱᱟ ᱥᱤᱧᱡᱚ ᱥᱚᱨᱵᱚᱛ ᱧᱩᱸ ᱫᱚ ᱦᱩᱭᱩᱜ ᱠᱟᱱᱟ ᱟᱹᱰᱤ ᱥᱤᱵᱤᱞ ᱥᱮ ᱦᱩᱭᱩᱜ ᱠᱟᱱᱟ᱾ ᱞᱟᱡ ᱠᱚ ᱵᱟᱹᱲᱤᱡ ᱞᱮᱱ ᱠᱷᱟᱱ ᱥᱤᱧᱡᱚ ᱥᱚᱨᱵᱚᱛ ᱠᱚ ᱧᱩᱸ ᱦᱩᱭᱩᱜ ᱜᱮᱭᱟ᱾ ᱟᱨ ᱦᱚᱭ ᱦᱚᱭ᱾
ᱥᱤᱧᱡᱚ ᱨᱮᱱᱟᱜ ᱟᱯᱮ ᱫᱚ ᱟᱯᱮ ᱥᱮᱱ ᱵᱟᱹᱱᱩᱜ ᱟᱠᱟᱫᱟ ᱥᱤᱧᱡᱚ ᱫᱟᱨᱮ ᱠᱚ?
ᱥᱤᱧᱡᱚ ᱫᱟᱨᱮ ᱫᱚ ᱢᱮᱱᱟᱜ ᱜᱮᱭᱟ ᱟᱫᱚ ᱚᱱᱠᱟ ᱫᱚ ᱵᱟᱝ ᱞᱮ ᱵᱟᱰᱟᱭᱟ ᱱᱟᱦᱟᱜ ᱪᱮᱫ ᱞᱮᱠᱟ ᱥᱚᱨᱵᱚᱛ ᱠᱚ ᱵᱮᱱᱟᱣᱟ᱾
ᱚᱦᱚ ᱛᱟᱦᱚᱞᱮ ᱥᱚᱨᱵᱚᱛ ᱵᱮᱱᱟᱣ ᱤᱧ ᱞᱟᱹᱭ ᱟᱢ ᱞᱮᱜᱮ ᱤᱱᱟᱹ ᱠᱷᱟᱱ ᱟᱯᱮ ᱦᱚᱸ ᱧᱩ ᱜᱮᱞᱟᱭ ᱯᱮ ᱡᱮ ᱪᱮᱫ ᱞᱮᱠᱟ ᱪᱚᱫ ᱞᱮᱠᱟ ᱵᱩᱡᱷᱟᱹᱜᱼᱟ ᱥᱤᱧᱡᱚ ᱥᱚᱨᱵᱚᱛ ᱦᱚᱭ ᱱᱚᱜᱼᱚᱭ ᱛᱚ ᱚᱱᱟ ᱵᱟᱹᱴᱤ ᱨᱮ ᱢᱤᱫᱴᱟᱹᱝ ᱵᱟᱹᱴᱤ ᱨᱮᱱᱟᱜ ᱫᱟᱜ ᱮᱢ ᱦᱟᱛᱟᱣ ᱠᱮᱫᱟ ᱛᱟᱦᱞᱮ ᱟᱨ ᱥᱤᱧᱡᱚ ᱨᱮᱱᱟᱜ ᱚᱱᱟ ᱡᱟᱦᱟᱸ ᱫᱚ ᱚᱱᱟ ᱜᱟᱵᱮ ᱠᱚ ᱛᱟᱦᱮᱱ ᱜᱮᱭᱟ ᱡᱟᱦᱟᱸ ᱫᱚ ᱦᱩᱭᱩᱜ ᱠᱟᱱᱟ ᱵᱚᱱᱫᱚᱭ ᱛᱟᱦᱮᱱ ᱜᱮ ᱟᱵᱚ ᱢᱟ ᱥᱩᱫᱩ ᱚᱱᱟ ᱪᱚᱠᱟᱜ ᱨᱮ ᱚᱱᱟ ᱪᱚᱠᱟᱜ ᱫᱷᱟᱨᱮ ᱛᱮ ᱡᱟᱦᱟᱸ ᱠᱚ ᱦᱮᱱᱟᱜᱼᱟ ᱚᱱᱟ ᱜᱮᱵᱚᱱ ᱡᱚᱢ ᱜᱮᱭᱟ ᱦᱮᱸ ᱚᱱᱟ ᱫᱚ ᱦᱩᱭᱩᱜ ᱠᱟᱱᱟ ᱚᱱᱟ ᱦᱚᱸ ᱚᱱᱟ ᱦᱚᱸ ᱪᱷᱟᱲᱟᱣ ᱠᱟᱛᱮ ᱞᱟᱜ ᱞᱟᱜᱟᱣ ᱜᱟᱱᱚᱜᱼᱟ ᱟᱨ ᱦᱩᱭᱩᱜ ᱚᱱᱟ ᱵᱚᱱᱫᱮ ᱡᱟᱦᱟᱸ ᱫᱚ ᱛᱟᱦᱮᱱᱟ ᱜᱩᱞ ᱜᱮ ᱵᱟᱸᱫᱤ ᱡᱟᱦᱟᱸ ᱫᱚ ᱦᱮᱸ ᱚᱱᱟ ᱵᱟᱸᱫᱤ ᱦᱚᱸᱦᱩᱭᱩᱜ ᱠᱟᱱᱟ ᱫᱟᱜ ᱨᱮ ᱢᱟᱱᱮ ᱪᱚᱯᱴᱟᱣ ᱠᱮᱫᱟᱢ ᱟᱨ ᱚᱱᱟ ᱨᱮᱱᱟᱜ ᱨᱚᱥ ᱠᱚ ᱩᱰᱩᱠᱮᱱᱟ ᱥᱮ ᱚᱱᱟ ᱨᱮᱱᱟᱜ ᱡᱟᱦᱟᱸ ᱫᱚ ᱦᱩᱭᱩᱜ ᱠᱟᱱᱟ ᱜᱟᱵᱮ ᱛᱮᱫ ᱠᱚ ᱚᱱᱟ ᱜᱟᱵᱮ ᱠᱚ ᱩᱰᱩᱠᱮᱱᱟ ᱛᱟᱨᱯᱚᱨᱮ ᱦᱳᱭᱳᱜ ᱠᱟᱱᱟ ᱚᱱᱟ ᱪᱤᱱᱤᱢ ᱞᱟᱜᱟᱣᱫᱟ ᱟᱨ ᱵᱷᱟᱜᱮ ᱧᱚᱜ ᱮᱢ ᱜᱷᱟᱱᱴᱟ ᱜᱩᱞᱟᱹᱣ ᱠᱮᱫᱟ ᱡᱮᱢᱚᱱ ᱪᱤᱱᱤ ᱦᱚᱸ ᱚᱸ ᱪᱤᱱᱤ ᱦᱚᱸ ᱛᱟᱦᱮᱱᱢᱟ ᱞᱮᱣᱦᱟ ᱤᱭᱟᱹ ᱪᱟᱵᱟᱜ ᱢᱟ ᱞᱮᱣᱦᱟ ᱪᱟᱵᱟᱜ ᱢᱟ ᱫᱟᱜ ᱨᱮ ᱢᱮᱥᱟᱜ ᱢᱟ ᱛᱟᱨᱯᱚᱨᱮ ᱦᱩᱭᱩᱜ ᱠᱟᱱᱟ ᱚᱱᱟᱜᱮ ᱤᱭᱟᱹᱨᱮ ᱪᱷᱟᱠᱱᱤ ᱨᱮ ᱪᱷᱟᱠᱟᱣ ᱠᱟᱛᱮᱫ ᱧᱩ ᱞᱮᱠᱷᱟᱱᱮ ᱮᱢ ᱦᱩᱭᱩᱜ ᱠᱟᱱᱟ ᱟᱹᱰᱤ ᱢᱚᱸᱡᱽ ᱥᱮ ᱩᱯᱚᱠᱟᱨ ᱜᱮᱭᱟ ᱚᱱᱟ ᱫᱚ ᱵᱷᱟᱜᱤᱭᱟ ᱥᱤᱸᱡᱚ ᱥᱚᱨᱵᱚᱛ ᱧᱩ ᱦᱮᱸ ᱡᱮᱢᱚᱱ ᱞᱟᱡ ᱵᱟᱹᱲᱤᱡ ᱞᱮᱱᱠᱷᱟᱱ ᱦᱮᱸ ᱦᱳᱭ ᱡᱮᱢᱚᱱ ᱞᱟᱡ ᱵᱟᱹᱲᱤᱡ ᱞᱮᱱᱠᱷᱟᱱ ᱟᱵᱚ ᱫᱚ ᱤᱭᱟᱹ ᱜᱮᱵᱚᱱ ᱪᱟᱞᱟᱜ ᱜᱮᱭᱟ ᱰᱟᱠᱛᱚᱨ ᱚᱲᱟᱜ ᱜᱮᱵᱚᱱ ᱪᱟᱞᱟᱜ ᱜᱮᱭᱟ ᱡᱮ ᱞᱟᱡ ᱵᱟᱹᱲᱤᱡ ᱠᱟᱱ ᱛᱤᱧᱟ ᱦᱟᱯᱮ ᱰᱟᱼᱼ ᱛᱚᱨ ᱚᱲᱟᱜ ᱠᱷᱚᱱ ᱨᱟᱱᱤᱧ ᱟᱹᱜᱩ ᱞᱮᱜᱮ
ᱦᱳᱭ
ᱠᱤᱱᱛᱩ ᱚᱱᱟ ᱠᱷᱚᱱᱟᱜ ᱡᱩᱫᱤ ᱦᱳᱭᱳᱠᱟᱱᱟ ᱠᱟᱱᱟ ᱟᱵᱚ ᱫᱮᱥᱤ ᱨᱟᱱ ᱠᱚᱵᱚᱱ ᱧᱩᱭᱟ ᱥᱮ ᱵᱚᱱ ᱡᱚᱢᱟ ᱡᱮᱢᱚᱱ ᱚᱱᱟ ᱡᱚᱢᱟᱜ ᱡᱤᱱᱤᱥ ᱡᱚᱢ ᱛᱮᱦᱚᱸ ᱡᱩᱫᱤ ᱦᱚᱲᱢᱚ ᱵᱷᱟᱜᱤᱜᱼᱟ ᱛᱟᱦᱚᱞᱮ ᱛᱚ ᱵᱷᱟᱜᱤ ᱜᱮᱭᱟ ᱥᱮ ᱵᱤᱥᱤ ᱚᱱᱟ ᱮ ᱠᱮᱢᱤᱠᱮᱞ ᱥᱮ ᱦᱩᱭᱩᱜ ᱠᱟᱱᱟ ᱨᱟᱥᱟᱭᱱᱤᱠ ᱚᱱᱟ ᱤᱭᱟᱹ ᱠᱚ ᱚᱱᱟ ᱡᱚᱢ ᱞᱮᱠᱷᱟᱱ ᱫᱚ ᱠᱟᱹᱴᱤᱡ ᱫᱚ ᱦᱚᱲᱢᱚ ᱞᱟᱹᱜᱤᱫ ᱫᱚ ᱵᱷᱟᱹᱜᱤ ᱫᱚ ᱵᱟᱝ ᱜᱮ
ᱦᱳᱭ
ᱦᱳᱭ ᱟᱨ ᱡᱮᱢᱚᱱ ᱦᱳᱭ ᱛᱟᱦᱚᱞᱮ ᱠᱩᱫ ᱵᱤᱞᱤ ᱟᱞᱮ ᱥᱮᱫ ᱟᱨᱦᱚᱸ ᱠᱩᱫ ᱵᱤᱞᱤ ᱰᱟᱹᱣᱠᱟᱹ ᱵᱤᱞᱤ ᱱᱤᱛᱚᱜ ᱫᱚ ᱠᱩᱫ ᱵᱤᱞᱤ ᱰᱟᱹᱣᱠᱟᱹ ᱵᱤᱞᱤ ᱱᱤᱛᱚᱜ ᱫᱚᱢᱮ ᱢᱮᱱᱟᱜ ᱠᱟᱫᱟ ᱱᱚᱜᱼᱚᱭ ᱵᱟᱹᱨᱩ ᱠᱚ ᱵᱤᱞᱤᱜ ᱠᱟᱱ ᱜᱮᱭᱟ
ᱦᱮᱸ
ᱦᱮᱸ ᱟᱪᱪᱷᱟ
ᱵᱟᱹᱨᱩ ᱵᱤᱞᱤ ᱠᱚᱦᱚᱸ ᱢᱮᱱᱟᱜ ᱜᱮᱭᱟ ᱵᱚᱞᱮ ᱟᱫᱚ ᱱᱚᱛᱮ ᱫᱚ ᱡᱟᱦᱟᱱᱟᱜ ᱜᱮ ᱢᱟᱱᱮ ᱫᱟᱨᱮ ᱱᱟᱹᱲᱤ ᱫᱚ ᱠᱚᱢ ᱜᱮᱭᱟ
ᱦᱮᱸ ᱦᱮᱸ ᱟᱞᱮ ᱥᱮᱫ ᱫᱚ ᱢᱮᱱᱟᱜ ᱫᱚ ᱢᱮᱱᱟᱜ ᱟ ᱠᱟᱜ ᱜᱮᱭᱟ ᱦᱳᱭ ᱟᱨ ᱚᱱᱟ ᱡᱮᱢᱚᱱ ᱠᱩᱸᱩᱭᱰᱤ ᱫᱟᱨᱮ ᱡᱮᱢᱚᱱ ᱢᱟᱛᱠᱚᱢ ᱫᱟᱨᱮ ᱢᱟᱛᱠᱚᱢ ᱥᱤᱡᱤᱱ ᱥᱚᱢᱚᱭ ᱦᱩᱭᱩᱜ ᱠᱟᱱᱟ ᱢᱟᱛᱠᱚᱢ ᱡᱚᱭᱮᱱᱟ ᱢᱟᱛᱠᱚᱢ ᱚᱱᱟ ᱦᱚᱛᱚ ᱦᱩᱭᱩᱜ ᱠᱟᱱᱟ ᱨᱚᱦᱚᱲ ᱠᱟᱛᱮ ᱠᱚ ᱟᱠᱨᱤᱧ ᱟᱠᱨᱤᱧᱟ ᱜᱮᱭᱟᱞᱮ ᱵᱟᱠᱷᱟᱡ ᱫᱚ ᱚᱱᱟ ᱚᱱᱟ ᱵᱮᱨᱮᱞ ᱨᱮᱦᱚᱸ ᱠᱚ ᱦᱟᱼᱼ ᱦᱟᱛᱟᱣ ᱜᱮᱭᱟ ᱟᱫᱷᱟᱱ ᱦᱚᱲ ᱫᱚ ᱟᱫᱚ ᱨᱚᱦᱚᱲ ᱠᱟᱛᱮ ᱟᱠᱷᱨᱤᱧ ᱞᱮᱠᱷᱟᱱ ᱵᱮᱥᱤ ᱧᱚᱜ ᱫᱟᱢ ᱦᱩᱭᱩᱜ ᱜᱮᱭᱟ ᱟᱨ ᱤᱱᱟᱹ ᱯᱚᱨᱮ ᱫᱚ ᱦᱩᱭᱩᱜ ᱠᱟᱱᱟ ᱦᱮᱸ ᱢᱟᱛᱠᱚᱢ ᱯᱚᱨᱮ ᱦᱩᱭᱩᱜ ᱠᱟᱱᱟ ᱢᱟᱛᱠᱚᱢ ᱯᱚᱨᱮ ᱫᱚ ᱱᱟᱜ ᱠᱩᱸᱭᱰᱤ ᱡᱚᱜᱼᱟ ᱚᱱᱟ ᱠᱩᱸᱰᱤ ᱞᱟᱦᱟ ᱨᱮᱜᱮ ᱛᱚ ᱚᱱᱟ ᱠᱩᱸᱭᱰᱤ ᱞᱟᱦᱟᱨᱮᱜᱮ ᱛᱮ ᱚᱱᱟ ᱚᱱᱟ ᱠᱩᱸᱭᱰᱤ ᱞᱟᱦᱟᱨᱮ ᱡᱚ ᱡᱟᱦᱟᱸ ᱠᱚ ᱢᱮᱛᱟᱜᱼᱟ ᱚᱱᱟ ᱫᱚ ᱵᱟᱸᱠᱲᱮ ᱠᱚ ᱢᱮᱛᱟᱜ ᱜᱮᱭᱟ ᱟᱞᱮ ᱥᱮᱱ ᱫᱚ ᱚᱱᱟ ᱵᱟᱸᱠᱲᱮ ᱦᱚᱸᱠᱚ ᱩᱛᱩᱭ ᱜᱮᱭᱟ ᱚᱱᱟ ᱵᱟᱸᱠᱲᱮ ᱦᱚᱸ ᱟᱹᱰᱤ ᱥᱤᱵᱤᱞ ᱵᱩᱡᱷᱟᱹᱜ ᱜᱮᱭᱟ ᱵᱟᱸᱠᱲᱮ ᱦᱚᱸ ᱩᱛᱩ ᱠᱟᱛᱮ ᱛᱮ ᱡᱚᱢ ᱜᱟᱱᱚᱜᱼᱟ ᱛᱟᱨᱯᱚᱨ ᱚᱱᱟ ᱠᱩᱸᱭᱰᱤ ᱡᱟᱝ ᱛᱚᱛᱚ ᱚᱱᱟ ᱡᱟᱦᱟᱸ ᱡᱚ ᱚᱱᱟ ᱠᱩᱸᱭᱰᱤ ᱡᱟᱝ ᱚᱱᱟ ᱫᱚ ᱦᱳᱭᱳᱜ ᱠᱟᱱᱟ ᱟᱨᱦᱚᱸ ᱞᱮᱱ ᱠᱟᱛᱮ ᱠᱸᱩᱭᱰᱤ ᱥᱩᱱᱩᱢ ᱜᱟᱱᱚᱜ ᱜᱮᱭᱟ ᱟᱞᱮ ᱫᱚ ᱚᱱᱠᱟ ᱠᱩᱸᱭᱰᱤ ᱥᱩᱱᱩᱢ ᱠᱚᱫᱚ ᱵᱟᱝᱞᱮ ᱠᱤᱨᱤᱧ ᱜᱮᱭᱟ ᱚᱱᱟ ᱞᱮᱱ ᱜᱮᱭᱟᱞᱮ ᱩᱱᱟᱹᱜ ᱫᱤᱱ ᱟᱨ ᱮᱱᱛᱮ ᱨᱮᱦᱚᱸ ᱱᱮᱛᱟᱨ ᱫᱚ ᱫᱚᱢᱮ ᱦᱚᱲ ᱵᱟᱠᱚ ᱚᱡᱚᱜ ᱮᱫᱟ ᱠᱤᱱᱛᱩ ᱚᱱᱟ ᱠᱩᱸᱭᱰᱤ ᱥᱩᱱᱩᱢ ᱚᱡᱚᱜᱽ ᱵᱷᱟᱜᱤ ᱜᱮᱭᱟ ᱟᱞᱮ ᱫᱚ ᱚᱱᱟ ᱚᱡᱚᱜᱽ ᱜᱮᱭᱟᱞᱮ
ᱠᱩᱸᱭᱰᱤ ᱥᱩᱱᱩᱢ ᱫᱚᱠᱚ ᱚᱡᱚᱜᱟ?
ᱦᱮᱸ ᱚᱡᱚᱜᱟᱠᱚ ᱱᱚᱛᱮ ᱫᱚ ᱚᱱᱟ ᱠᱚᱫᱚ ᱦᱟᱜ ᱵᱟᱝᱞᱮ ᱵᱟᱰᱟᱭᱟ ᱟᱪᱪᱷᱟ ᱮ ᱦᱮᱸ ᱱᱚᱛᱮᱫᱚ ᱵᱟᱹᱱᱩᱜᱼᱟ ᱦᱳᱭ ᱦᱳᱭ ᱦᱮᱸ ᱟᱞᱮ ᱫᱚ ᱚᱱᱟ ᱠᱩᱸᱭᱰᱤ ᱥᱩᱱᱩᱢ ᱠᱚ ᱠᱚ ᱞᱮᱱ ᱠᱟᱛᱮᱫ ᱞᱮᱱ ᱟᱹᱜᱩ ᱠᱟᱛᱮᱫ ᱚᱱᱟ ᱦᱚᱸᱚᱸ ᱮᱴᱟᱜ ᱥᱩᱱᱩᱢ ᱪᱮᱫ ᱞᱮᱠᱟᱜᱮ ᱵᱩᱡᱷᱟᱹᱜᱼᱟ ᱟᱫᱚ ᱠᱟᱹᱴᱤᱡ ᱚᱱᱟ ᱠᱩᱭᱰᱤ ᱥᱩᱱᱩᱢ ᱫᱚ ᱠᱟᱹᱡ ᱫᱟᱹᱨᱭᱟᱹ ᱧᱚᱜᱚᱜᱼᱟ᱾ ᱮᱴᱟᱜ ᱠᱚᱨᱮᱜ ᱮᱴᱟᱜ ᱥᱩᱱᱩᱢ ᱠᱚᱨᱮ ᱠᱷᱚᱱ ᱦᱳᱭ᱾
ᱮᱱᱛᱮ ᱨᱮᱦᱚᱸ ᱡᱮᱢᱚᱱ ᱱᱚᱜᱼᱚᱭ ᱥᱤᱛ ᱛᱩᱝ ᱫᱤᱱ ᱡᱩᱫᱤ ᱚᱱᱟ ᱠᱩᱭᱰᱤ ᱥᱩᱱᱩᱢ ᱢᱟᱱᱮ ᱡᱟᱦᱟᱸ ᱫᱚ ᱨᱚᱫᱚᱜ ᱟᱵᱚ ᱥᱮ ᱡᱟᱸᱜᱟ ᱛᱤᱥ ᱠᱚ ᱯᱟᱲᱟᱜ ᱠᱚᱜᱼᱟ ᱚᱱᱟ ᱡᱩᱫᱤᱢ ᱚᱡᱚᱜᱟᱼᱟ ᱟᱫᱚ ᱟᱹᱰᱤ ᱢᱟᱱᱮ ᱟᱹᱰᱤ ᱱᱚᱨᱚᱢ ᱜᱮ ᱛᱟᱦᱮᱱᱟ᱾
ᱦᱮᱸ᱾
ᱚᱱᱟ ᱠᱮᱴᱮᱡ ᱦᱮᱸ ᱠᱮᱴᱮᱡ ᱡᱟᱸᱜᱟ ᱠᱚᱨᱮ ᱚᱱᱟ ᱡᱟᱸᱜᱟ ᱠᱚ ᱡᱮᱢᱚᱱ ᱯᱷᱟᱴᱟᱣ ᱠᱚᱜᱼᱟ ᱤᱭᱟᱹᱛᱮ ᱛᱟᱲᱟᱢ ᱠᱚᱛᱮ᱾ ᱠᱤᱝᱵᱟ ᱨᱮᱭᱟᱲ ᱠᱚᱛᱮ ᱚᱱᱟ ᱨᱮᱢ ᱞᱟᱜᱟᱣᱟᱜ ᱠᱷᱟᱱ ᱫᱚ ᱟᱹᱰᱤ ᱪᱮᱦᱨᱟ ᱱᱚᱨᱚᱢᱚᱜᱼᱟ ᱟᱨ ᱦᱩᱭᱩᱜ ᱠᱟᱱᱟ ᱡᱟᱸᱜᱟ ᱵᱮᱥ ᱯᱮᱞᱮᱱᱚᱜᱼᱟ᱾
ᱦᱳᱭ ᱟᱫᱚ ᱟᱞᱮ ᱥᱮᱫᱢᱟ ᱚᱱᱟ ᱠᱚᱦᱚᱸ ᱵᱟᱹᱱᱩᱜᱼᱟ ᱥᱮ ᱟᱫᱚ᱾ ᱦᱩᱭ ᱫᱟᱲᱮᱜᱼᱟ ᱪᱟᱞᱟᱣ ᱵᱟᱲᱟ ᱞᱮᱱᱠᱷᱟ ᱚᱱᱟ ᱠᱚ ᱱᱟᱦᱟᱜ ᱟᱹᱜᱩᱜᱼᱟ᱾ ᱦᱮ ᱟᱞᱮ ᱠᱚᱦᱚᱸ ᱞᱮ ᱧᱮᱞᱟ ᱚᱱᱛᱮᱱᱟᱜ ᱪᱮᱫ ᱞᱮᱠᱟᱱᱟ᱾
ᱟᱞᱮ ᱥᱮᱱ ᱦᱚᱸ ᱚᱱᱟ ᱱᱤᱢ ᱫᱟᱨᱮ ᱠᱚ ᱢᱮᱱᱟᱜ ᱠᱟᱜ ᱜᱮᱭᱟ ᱛᱟᱦᱞᱮ ᱟᱯᱮ ᱥᱮᱫ ᱫᱚ ᱱᱤᱢ ᱠᱚᱠᱚ ᱞᱮᱱ ᱜᱮᱭᱟ ᱥᱮ ᱵᱟᱝᱟ? ᱟᱯᱮ ᱥᱮᱱ ᱫᱚ ᱱᱟᱦᱟᱜ ᱚᱠᱟ ᱥᱮᱱ ᱪᱚ ᱩᱸ᱾
ᱦᱳᱭ ᱟᱞᱮ ᱫᱚ ᱯᱩᱨᱩᱵ ᱫᱤᱥᱚᱢ ᱞᱮ᱾
ᱚ ᱦᱚᱸ ᱟᱯᱮ ᱫᱚ ᱵᱩᱨᱩ ᱫᱤᱥᱚᱢ ᱟᱪᱷᱟ! ᱦᱮᱸ ᱦᱮᱸ ᱦᱳᱭ ᱦᱳᱭ ᱦᱳᱭ᱾ ᱪᱟᱞᱟᱜ ᱟᱞᱮ ᱩᱱᱫᱚ ᱚ ᱦᱚᱸ ᱦᱳᱭ ᱦᱳᱭ᱾
ᱟᱞᱮ ᱫᱚ ᱚᱱᱮ ᱦᱟᱸᱛᱮ ᱡᱷᱟᱨᱠᱷᱟᱸᱰ ᱫᱤᱥᱚᱢ ᱞᱮ ᱪᱟᱞᱟᱣ ᱵᱟᱲᱟ ᱫᱚ᱾
ᱟᱪᱷᱟ᱾
ᱱᱤᱛᱚᱜ ᱞᱮ ᱪᱟᱞᱟᱣ ᱵᱟᱲᱟᱟᱜ ᱜᱮᱭᱟ᱾ ᱦᱮᱸ ᱟᱯᱮ ᱠᱚᱫᱚ ᱯᱟᱥᱮᱡ ᱟᱞᱮ ᱫᱤᱥᱚᱢ ᱠᱚᱫᱚ ᱵᱟᱝ ᱯᱮ ᱦᱮᱡ ᱵᱟᱲᱟᱣᱼᱟ᱾ ᱟᱫᱚ ᱚᱱᱠᱟ ᱚᱠᱛᱚ ᱠᱚ ᱚᱠᱛᱚ ᱠᱚ ᱡᱩᱫᱤ ᱦᱩᱭᱩᱜᱼᱟ ᱦᱟᱡᱩᱜ᱾ ᱯᱮ ᱱᱷᱟᱜ᱾
ᱦᱮᱸ ᱦᱮᱸ ᱪᱟᱞᱟᱜ ᱟᱞᱮ ᱪᱟᱞᱟᱜ ᱟᱞᱮ᱾
ᱫᱤᱥᱚᱢ ᱫᱚ ᱧᱮᱞ ᱤᱫᱤ ᱠᱟᱜ ᱡᱟᱹᱨᱩᱲ ᱛᱚ ᱜᱚᱴᱟ ᱜᱮ᱾ ᱪᱮᱫ ᱞᱮᱠᱟ᱾ ᱚᱱᱛᱮᱱᱟᱜ ᱫᱤᱥᱟᱹᱢ ᱟᱨ ᱱᱚᱛᱮᱱᱟᱜ ᱫᱤᱥᱟᱹᱢ ᱫᱟᱬᱟ ᱵᱟᱲᱟᱭ ᱨᱮ ᱵᱮᱥ ᱵᱩᱡᱷᱟᱹᱜᱼᱟ ᱧᱮᱞᱚᱜ ᱟᱫᱚ ᱠᱤᱱᱛᱩ ᱟᱸᱻᱻ ᱚᱱᱛᱮᱱᱟᱜ ᱫᱤᱥᱚᱢ ᱫᱚ ᱵᱮᱥ ᱧᱮᱞᱚᱜᱼᱟ ᱵᱚᱞᱮ ᱢᱮᱱᱠᱷᱟᱱ ᱵᱩᱡᱷᱟᱹᱣ ᱫᱚ ᱢᱟᱱᱮ ᱱᱟᱛ᱾ ᱛᱮ ᱟᱞᱮ ᱫᱤᱥᱟᱹᱢ ᱞᱮᱠᱟ ᱫᱚ ᱢᱚᱡᱽ ᱵᱟᱝ ᱵᱩᱡᱷᱟᱹᱜᱼᱟ ᱢᱟᱱᱮ ᱟ ᱪᱮᱫᱟᱜ ᱚᱱᱛᱮ ᱫᱚ ᱞᱚᱞᱚ ᱠᱚᱦᱚᱸ ᱡᱟᱹᱥᱛᱤ ᱫᱷᱟᱨᱟᱭ ᱜᱮᱭᱟ ᱛᱚ᱾
ᱫᱷᱟᱨᱟ ᱜᱮᱭᱟ ᱛᱚ ᱟᱪᱷᱟ ᱦᱳᱭ ᱦᱳᱭ᱾ ᱟᱞᱮ ᱫᱚ ᱟᱫᱚ ᱵᱟᱝ ᱟᱪᱷᱟ ᱦᱮᱸ᱾ ᱵᱟᱝᱞᱮ ᱪᱟᱞᱟᱣ ᱠᱟᱱᱟ ᱛᱚ ᱟᱞᱮ ᱫᱚ ᱟᱫᱚ ᱩᱱᱟᱹᱜ ᱫᱚ ᱵᱟᱝᱞᱮ ᱵᱟᱲᱟᱭ ᱜᱚᱫ ᱠᱟᱜᱼᱟ ᱛᱟᱦᱞᱮ ᱟᱞᱮ ᱦᱚᱸᱞᱮ ᱪᱟᱞᱟᱣ ᱞᱮᱱᱠᱷᱟᱱ ᱵᱩᱡᱽ ᱫᱟᱲᱮ ᱠᱚᱜᱼᱟ ᱞᱮ ᱡᱮ ᱚᱠᱟ ᱥᱮᱱ ᱱᱟᱯᱟᱭ ᱵᱩᱡᱷᱟᱹᱜ ᱠᱟᱱᱟ ᱡᱷᱚᱛ ᱟᱫᱚ ᱟᱞᱮ ᱥᱮᱱ ᱦᱚᱸ ᱟᱞᱮ ᱫᱚ ᱱᱟᱯ ᱯᱟᱭ ᱜᱮᱞᱮ ᱵᱩᱡᱷᱟᱹᱣᱟ ᱟᱞᱮ ᱥᱮᱫ ᱫᱚ ᱛᱟᱦᱮᱸ ᱯᱟᱨᱠ- ᱦᱩᱭᱱᱟᱞᱮ ᱛᱚ ᱟᱫᱚ ᱟᱞᱮᱭᱟᱜ ᱫᱤᱥᱚᱢ ᱨᱮ ᱟᱞᱮ ᱫᱚ ᱱᱟᱯᱟᱭ ᱜᱮᱞᱮ ᱵᱩᱡᱷᱟᱹᱣᱟ ᱦᱮᱸ᱾
ᱟᱫᱚ ᱡᱩᱫᱤ ᱢᱤᱫ ᱫᱚᱢ ᱦᱟᱸᱜ᱾ ᱫᱟᱬᱟ ᱞᱮᱼᱜᱮᱞᱟᱭ ᱯᱮ ᱱᱟᱦᱟᱜ ᱪᱮᱫ ᱞᱮᱠᱟ ᱯᱮ ᱵᱩᱡᱷᱟᱹᱣᱟ᱾
ᱛᱟᱦᱚᱞᱮ ᱫᱟᱫᱟ ᱵᱟᱲᱜᱮ ᱥᱮᱫ ᱨᱮᱫᱚ ᱵᱟᱲᱜᱮᱼᱼ ᱠᱚᱨᱮ ᱚᱲᱟᱜ ᱵᱟᱲᱜᱮ ᱠᱚᱨᱮ ᱪᱮᱫ ᱠᱚᱯᱮ ᱨᱚᱦᱚᱭ ᱟᱠᱟᱫᱟ ᱪᱮᱫ ᱠᱚᱯᱮ ᱪᱟᱥ ᱠᱟᱫᱟ? ᱠᱟᱫᱟ᱾
ᱦᱮᱸ ᱦᱮᱸ ᱟᱞᱮ ᱱᱤᱛᱳ ᱫᱚ ᱱᱟ ᱦᱟᱜ ᱾ ᱢᱮᱱᱠᱷᱟᱱ ᱫᱟᱨᱤ ᱱᱟᱹᱲᱤ ᱠᱚᱫᱚ ᱡᱟᱹᱥᱛᱤ ᱫᱚ ᱱᱚᱛᱮ ᱫᱚ ᱤᱭᱟᱹ ᱜᱮᱞᱮ ᱪᱟᱥᱟ ᱱᱷᱟᱸᱜ ᱵᱟᱜᱟᱱ ᱠᱚᱫᱚ᱾ ᱡᱟᱦᱟᱸ ᱫᱚ ᱜᱩᱣᱟᱹ ᱵᱚᱱ ᱢᱮᱛᱟᱜ ᱠᱟᱱᱟ ᱟᱯᱮ ᱥᱮᱫ ᱢᱮᱱᱟᱜ ᱟᱥᱮ ᱵᱟᱝ?
ᱪᱟᱥ ᱜᱮᱭᱟ ᱠᱚ, ᱵᱟᱝᱟ ᱵᱟᱝᱟ ᱟᱞᱮ ᱥᱮᱱ ᱫᱚ ᱵᱟᱞᱮ ᱪᱟᱥᱟ ᱚᱝᱠᱟ ᱚᱱᱟ ᱠᱚ᱾ ᱟᱪᱪᱷᱟ ᱟᱞᱮ ᱫᱚ ᱫᱟᱨᱮ ᱜᱮᱞᱮ ᱧᱮᱞ ᱠᱟᱜᱼᱟ ᱚ ᱦᱚᱸ᱾ ᱟᱨ ᱚ ᱚ ᱦᱚᱸ ᱚ ᱦᱚᱸ ᱟᱞᱮ ᱫᱚ ᱚᱱᱠᱟ ᱡᱚᱢ ᱵᱟᱲᱟ ᱞᱟᱹᱜᱤᱫ ᱮ- ᱦᱳᱭ ᱟᱞᱮ ᱥᱮᱱ ᱫᱚ ᱡᱚᱢ ᱵᱟᱲᱟ ᱞᱟᱹᱜᱤᱫ ᱚᱱᱠᱟ ᱴᱩᱠᱮ ᱴᱟᱠᱮ ᱚᱲᱟᱜ ᱨᱮ ᱦᱩᱭᱩᱜ ᱠᱟᱱᱟ ᱢᱤᱫᱴᱮᱱ ᱵᱟᱨᱭᱟ ᱫᱟᱨᱮ ᱞᱮ ᱨᱚᱦᱚᱭ ᱠᱮᱫᱭᱟ ᱛᱟᱦᱞᱮ ᱚᱸᱰᱮ ᱠᱷᱚᱱᱟᱜ ᱜᱮᱛᱚ ᱦᱩᱭᱩᱜ ᱜᱮᱭᱟ ᱟᱫᱚ ᱤᱱᱟᱹᱜᱮ ᱡᱚᱢ ᱵᱟᱲᱟ ᱞᱟᱹᱜᱤᱫ ᱜᱮᱞᱮ ᱪᱟᱥ ᱵᱟᱲᱟᱭ ᱜᱮᱭᱟ ᱟᱨ ᱵᱟᱲᱜᱮ ᱨᱮᱫᱚ ᱚᱱᱠᱟ ᱫᱚ ᱦᱩᱭᱩᱜ ᱠᱟᱱᱟ ᱡᱮᱢᱚᱱ ᱢᱩᱱᱜᱟᱹ ᱟᱲᱟᱜ ᱫᱟᱨᱮ ᱫᱚ ᱡᱷᱚᱛᱚ ᱡᱷᱚᱛᱚ ᱦᱚᱲ ᱚᱲᱟᱜ ᱨᱮᱜᱮ ᱛᱟᱦᱮᱱ ᱜᱮᱭᱟ
ᱢᱩᱱᱜᱟ ᱵᱮᱲᱟ᱾
ᱢᱩᱱᱜᱟᱹ ᱟᱲᱟᱜ ᱠᱚ ᱯᱩᱨᱟᱹᱭ ᱟᱲᱟᱜ ᱠᱚ ᱠᱚᱸᱦᱰᱟ ᱟᱲᱟᱜ ᱦᱚᱛᱚᱫ ᱟᱲᱟᱜ᱾ ᱚᱱᱟ ᱠᱚ ᱡᱮᱢᱚᱱ ᱯᱤᱯᱟᱹ ᱯᱤᱯᱟᱹ ᱫᱟᱨᱮ ᱠᱚ ᱯᱤᱯᱟᱹ ᱫᱚ ᱵᱟᱝ᱾ ᱚ ᱦᱚᱸ ᱟᱪᱪᱷᱟ᱾ ᱱᱤᱛ ᱫᱚ ᱵᱟᱹᱨᱥᱟᱹ ᱥᱤᱡᱤᱱ ᱨᱮᱱᱟᱜ ᱚᱱᱟ ᱠᱩᱰᱟᱹ ᱠᱚ ᱠᱚᱸᱰᱷᱟ ᱠᱚ ᱦᱚᱭ ᱦᱚᱭ᱾
ᱠᱩᱜᱟᱹᱭ ᱵᱷᱮᱱᱸᱰᱤ ᱠᱚᱜᱮ᱾
ᱵᱷᱮᱱᱸᱰᱤ
ᱡᱟᱦᱟᱸ ᱯᱟᱲᱦᱟᱜ ᱯᱟᱴᱟ ᱠᱚᱜᱮ᱾
ᱚ ᱦᱮᱸ ᱦᱮᱸ ᱦᱮᱸ ᱚ ᱦᱳᱭ ᱦᱳᱭ᱾ ᱟᱯᱮ ᱫᱚ ᱵᱟᱯᱮ ᱪᱟᱥ-ᱟ ᱚᱱᱟᱜ ᱠᱚᱫᱚ᱾ ᱟᱞᱮ ᱥᱮᱫ ᱦᱚᱸ ᱪᱟᱥ ᱜᱮᱭᱟᱞᱮ ᱚᱱᱟ ᱤᱭᱟᱹ ᱠᱚ ᱡᱮᱢᱚᱱ ᱵᱟᱫᱟᱢ ᱠᱚᱦᱚᱸᱞᱮ ᱪᱟᱥ ᱜᱮᱭᱟ ᱟᱞᱮ ᱥᱩᱨ ᱨᱮᱠᱚ ᱪᱟᱥ ᱜᱮᱭᱟ ᱟᱞᱮ ᱫᱚ ᱵᱟᱞᱮ ᱪᱟᱥ ᱜᱮᱭᱟ ᱦᱮᱸ᱾ ᱵᱟᱫᱟᱢ ᱠᱚᱠᱚ ᱪᱟᱥ ᱜᱮᱭᱟ ᱟᱨ ᱮᱴᱟᱜ ᱥᱚᱵᱡᱤ ᱠᱚᱠᱚ ᱪᱟᱥ ᱜᱮᱭᱟ᱾ ᱦᱚᱭ ᱦᱚᱭ ᱦᱮᱸ ᱦᱮᱸ᱾